ᱦᱮᱞᱳ ᱟᱸᱡᱚᱢᱚᱜ ᱠᱟᱱᱟ ᱜᱚᱝᱠᱮ?
ᱦᱳᱭ ᱦᱳᱭ ᱟᱹᱵᱤᱱ ᱟᱲᱟᱝ ᱟᱸᱡᱚᱢᱚᱜ ᱠᱟᱱ ᱜᱮᱭᱟ ᱾ ᱟᱫᱚ ᱦᱮᱸ ᱡᱚᱦᱟᱨ ᱜᱮ ᱾ ᱡᱚᱦᱟᱨ ᱜᱮ ᱾
ᱦᱳᱸ ᱜᱚᱢᱠᱮ ᱱᱟᱯᱟᱭ ᱜᱮᱭᱟ ᱾
ᱦᱳᱭ ᱜᱚᱝᱠᱮ ᱟᱹᱞᱤᱧ ᱫᱚ ᱱᱟᱯᱟᱭ ᱵᱟᱲᱟᱜ ᱜᱮ ᱢᱮᱱᱟᱜ ᱞᱤᱧᱟᱹ ᱾ ᱟᱹᱵᱤᱱ ᱜᱮ?
ᱦᱳᱭ ᱟᱹᱞᱤᱧ ᱦᱚᱸ ᱱᱟᱯᱟᱭ ᱜᱮᱭᱟᱞᱤᱧ ᱾ ᱟᱨᱠᱤ ᱜᱚᱝᱠᱮ ᱟᱫᱚ ᱦᱟᱸ ᱱᱤᱛᱚᱜ ᱫᱚ ᱦᱟᱸᱜ ᱡᱟᱦᱟᱸ ᱞᱟᱝ ᱨᱚᱯᱚᱲ ᱠᱟᱱ ᱛᱟᱦᱮᱸᱱᱟ ᱜᱚᱢᱠᱮ ᱟᱨᱠᱤ ᱥᱚᱢᱟᱡᱽ ᱤᱫᱤ ᱠᱟᱛᱮᱫ ᱟᱨᱠᱤ ᱾ ᱚᱱᱠᱟᱱᱟᱜ ᱯᱷᱩᱨ ᱯᱷᱩᱨᱜᱟᱹᱞ ᱚᱱᱠᱟ ᱟᱵᱚᱨᱤᱱ ᱯᱷᱩᱨᱜᱟᱹᱞ ᱠᱟᱱᱟ ᱵᱚᱱ ᱥᱮ ᱱᱤᱛᱚᱜ ᱫᱚ ᱯᱷᱩᱨᱜᱟᱹᱞ ᱟᱠᱟᱱᱟ ᱢᱮᱱᱟᱜ ᱵᱚᱱᱟ ᱾ ᱟᱨᱦᱚᱸ ᱪᱤᱠᱟᱛᱮ ᱢᱟᱲᱟᱝ ᱥᱮᱫ ᱵᱚᱱ ᱞᱟᱦᱟ ᱪᱟᱞᱟᱜ ᱾ ᱟᱨᱠᱤ ᱡᱟᱦᱟᱸ ᱞᱟᱝ ᱠᱚᱱᱴᱤᱱᱤᱭᱩ ᱟᱠᱟᱫ ᱛᱟᱦᱮᱱᱟ ᱟᱨᱮ ᱚᱱᱟ ᱠᱟᱹᱴᱤᱡ ᱞᱟᱝ ᱜᱟᱞᱢᱟᱨᱟᱜ ᱾ ᱠᱟᱹᱴᱤᱡ ᱞᱟᱹᱭ ᱵᱮᱱ ᱪᱮᱫ ᱵᱮᱱ ᱞᱟᱹᱭᱮᱫ ᱛᱟᱦᱮᱱᱟ? ᱦᱮᱞᱳ ᱦᱮᱞ ᱜᱚᱢᱠᱮ ᱟᱸᱡᱚᱢᱚᱜ ᱠᱟᱱᱟ? ᱦᱮᱞᱳ ᱦᱮᱞᱳᱣ ᱦᱮᱞᱳ ᱜᱚᱢᱠᱮ ᱟᱸᱡᱚᱢ ᱧᱟᱢ ᱟᱵᱮᱱ? ᱦᱮᱞᱳᱣ᱾ ᱦᱮᱞᱳ ᱜᱚᱢᱠᱮ ᱟᱸᱡᱚᱢᱮᱭᱟ ᱵᱤᱱ?